ᱦᱮᱞᱳ
ᱦᱮᱞᱳ ᱦᱮᱸ ᱡᱚᱦᱟᱨ ᱜᱮ ᱜᱚᱢᱠᱮ ᱡᱚᱦᱟᱨ ᱱᱟᱯᱟᱭ ᱵᱟᱲᱟ ᱜᱮ
ᱦᱮᱸ ᱟᱹᱞᱤᱧ ᱫᱚ ᱱᱟᱯᱟᱭ ᱵᱟᱲᱟᱭ ᱜᱮᱭᱟ ᱟᱵᱮᱱ ᱜᱮ ᱪᱮᱫ ᱞᱮᱠᱟ ᱦᱮᱱᱟᱜ ᱵᱮᱱᱟ
ᱮᱭᱛᱚ ᱪᱟᱞᱟᱜ ᱠᱟᱱᱟ ᱨᱟᱜ ᱫᱤᱱ ᱡᱟᱹᱯᱩᱫ ᱪᱮᱫ ᱞᱮᱠᱟ ᱪᱟᱞᱟᱜ-ᱟ ᱦᱚᱲ ᱦᱚᱯᱚᱱᱟᱜ ᱡᱤᱵᱚᱱ
ᱦᱚᱸ ᱦᱚᱸ ᱦᱮᱸ ᱚᱱᱟ ᱦᱚᱸ ᱴᱷᱤᱠ
ᱠᱟᱹᱢᱤ ᱠᱟᱹᱢᱤᱛᱮ ᱯᱟᱛᱷᱟᱨ ᱨᱮ ᱠᱟᱹᱢᱤ ᱦᱩᱭᱩᱜ ᱠᱟᱱᱟ ᱞᱚᱥᱚᱫ ᱨᱮ ᱠᱟᱹᱢᱤ ᱦᱩᱭᱩᱜ ᱠᱟᱱᱟ ᱪᱮᱫ ᱵᱤᱱ ᱢᱮᱱᱟ
ᱮᱱᱛᱮ
ᱦᱚᱲ ᱦᱚᱯᱚᱱ ᱠᱟᱹᱢᱤ ᱛᱮ ᱫᱟᱲᱮ ᱫᱟᱲᱮ ᱢᱮᱱᱟᱜ ᱛᱟᱵᱚᱱᱟ
ᱦᱮᱸ ᱟᱫᱚ ᱠᱟᱹᱢᱤ ᱵᱤᱱ ᱦᱟᱛᱟᱣ ᱠᱟᱱᱟ?
ᱠᱟᱹᱢᱤ ᱫᱚᱞᱤᱧ ᱪᱟᱞᱟᱣ ᱦᱮᱡ ᱠᱟᱱᱟ ᱞᱤᱧ, ᱟᱵᱟᱨ ᱫᱚ ᱱᱟᱥᱛᱟ ᱢᱟᱞᱟ ᱠᱟᱛᱮ ᱟᱵᱟᱨ ᱪᱟᱞᱟᱜ ᱦᱩᱭᱩᱜᱼᱟ
ᱚ ᱟᱪᱪᱷᱟ
ᱟᱹᱞᱤᱧ ᱦᱚᱸ ᱠᱟᱹᱢᱤ ᱞᱤᱧ ᱪᱟᱞᱟᱜ ᱠᱟᱱᱟ ᱚᱲᱟᱜ ᱨᱮᱱᱟᱜ ᱠᱟᱹᱢᱤ ᱜᱮ᱾
ᱟᱫᱚ ᱱᱤᱭᱟᱹ ᱨᱚᱨᱚᱲ ᱞᱤᱧ ᱪᱟᱞᱟᱜᱼᱟ ᱵᱚᱞᱮ ᱦᱮᱸ ᱵᱟᱹᱭᱦᱟᱹᱲ ᱥᱮᱫ᱾
ᱟᱪᱪᱷᱟ ᱟᱪᱪᱷᱟ ᱟᱵᱮᱱ ᱫᱚ ᱚᱠᱟ ᱱᱟᱠᱷᱟ ᱥᱮᱫ ᱨᱮᱱ ᱠᱟᱱᱟ ᱵᱮᱱ
ᱫᱤᱱᱟᱡᱽᱯᱩᱨ ᱥᱮᱜᱨᱮ
ᱟᱹᱞᱤᱧ ᱦᱚᱛᱚ ᱫᱤᱱᱟᱡᱽᱯᱩᱨ ᱥᱮᱫ᱾
ᱦᱩᱸ ᱟᱪᱪᱷᱟ ᱱᱟᱯᱟᱭ ᱠᱟᱛᱷᱟ᱾
ᱱᱚᱛᱮ ᱯᱩᱨᱩᱵ ᱥᱮᱫ
ᱦᱩᱲᱩ ᱥᱮ
ᱦᱮᱸ ᱱᱚᱛᱮ ᱵᱚᱰᱟᱨ ᱥᱮᱫ᱾ ᱦᱳᱭ ᱦᱳᱭ ᱚᱱᱟ ᱵᱟᱝᱞᱟᱫᱮᱥ ᱥᱟᱭᱤᱰ᱾ ᱦᱳᱭ ᱦᱳᱭ᱾
ᱦᱤᱞᱤ
ᱟᱡ ᱫᱚ ᱦᱤᱞᱤ᱾ ᱦᱤᱞᱤ ᱞᱟᱦᱟ ᱠᱟᱜ ᱟᱞᱮ ᱢᱟ᱾ ᱟᱫᱚ ᱫᱟᱜ-ᱫᱟᱜ ᱢᱮᱱᱟᱜ ᱜᱮᱭᱟ ᱯᱟᱛᱷᱟᱨ ᱨᱮ᱾
ᱦᱮᱸ ᱫᱟᱜ ᱢᱮᱱᱟᱜ ᱜᱮᱭᱟ ᱯᱩᱨᱟᱹ ᱫᱟᱜ ᱠᱟᱫᱟ ᱟᱞᱮᱥᱮᱫ?
ᱚᱻ ᱦᱚᱞᱟ ᱱᱚᱛᱮ ᱢᱟ ᱫᱟᱜ ᱢᱟ ᱫᱟᱜ ᱠᱟᱜ ᱜᱮ᱾ ᱟᱫᱚ ᱯᱟᱛᱟ ᱨᱮᱦᱚᱸ ᱫᱟᱜ ᱫᱚ ᱛᱚᱞ ᱠᱟᱱ ᱜᱮᱭᱟ ᱟᱫᱚ ᱥᱮᱨᱚᱠᱚᱢ ᱵᱟᱹᱱᱩᱜ ᱠᱚᱣᱟ ᱠᱟᱹᱢᱤ ᱦᱚᱲ ᱵᱟᱠᱚ ᱧᱟᱢᱚᱜ ᱠᱟᱱᱟ ᱱᱮ ᱦᱚᱲ ᱛᱮᱜᱮ ᱡᱟ ᱴᱟᱠᱴᱩᱠ ᱤᱱᱟᱹ ᱠᱚ ᱤᱭᱟᱹᱭ ᱦᱩᱭᱩᱜᱼᱟ᱾
ᱴᱷᱤᱠ ᱴᱷᱤᱠ ᱟᱞᱮ ᱥᱮ ᱠᱟᱹᱢᱤ ᱡᱮ ᱠᱟᱹᱢᱤ ᱦᱚᱸ ᱡᱮ ᱫᱟᱢ ᱟᱞᱮ ᱥᱮᱫ᱾
ᱚᱱᱠᱟ ᱜᱮ ᱢᱟ ᱡᱚᱛᱚ ᱦᱚᱲ ᱥᱮᱫ ᱜᱮ
ᱟᱪᱪᱷᱟ
ᱟᱨ ᱜᱟᱹᱪᱷᱤ ᱠᱚ ᱦᱟᱨᱟᱭᱮᱱᱟ ᱛᱚ?
ᱦᱮᱸ ᱜᱟᱹᱪᱷᱤ ᱠᱚ ᱦᱟᱨᱟ ᱵᱟᱲᱟᱣ ᱠᱟᱱᱟ ᱞᱟᱹᱴᱩ ᱵᱟᱲᱟ ᱠᱚ ᱠᱟᱱᱟ᱾
ᱟᱪᱪᱷᱟ ᱟᱪᱪᱷᱟ᱾ ᱨᱚᱦᱚᱭ ᱫᱚ ᱟᱹᱣᱨᱤ ᱠᱚ ᱥᱟᱨᱫᱤᱜ-ᱟ?
ᱟᱣᱨᱤ᱾
ᱪᱮᱫ ᱦᱩᱲᱩ ᱯᱮ ᱞᱟᱜᱟᱣ ᱫᱟ ᱱᱤᱭᱟᱹᱵᱟᱨ ᱫᱚ?
ᱡᱤᱨᱟᱹᱣ ᱟᱲᱳ
ᱡᱤᱨᱟᱹ ᱵᱟᱛᱨᱟᱜ ᱜᱮᱭᱟ ᱱᱤᱭᱟᱹ ᱡᱚᱠᱷᱚᱱ ᱡᱤᱨᱟᱹ ᱡᱤᱨᱟᱹ
ᱱᱤᱛᱚᱜ ᱫᱚ ᱟᱨᱦᱚᱸ ᱫᱤᱱ ᱧᱚᱜ ᱠᱚ ᱨᱚᱦᱚᱭᱟᱠᱚ ᱚᱱᱟ ᱫᱚ ᱟᱨᱦᱚᱸ᱾
ᱟᱨ ᱞᱟᱦᱟ ᱨᱮ ᱵᱤᱞᱤᱜ ᱚᱱᱟ ᱠᱤ?
ᱦᱮᱸ ᱦᱮᱸ ᱚᱱᱟᱛᱮ ᱫᱤᱨᱤ ᱧᱚᱜ ᱠᱚ ᱨᱚᱦᱚᱭᱟᱠᱚ᱾
ᱟᱜ ᱚ ᱱᱳᱵᱵᱳᱭ ᱡᱤᱨᱟᱹ ᱥᱮ ᱡᱤᱨᱟᱹ
ᱱᱳᱵᱽᱵᱚᱭ ᱡᱤᱨᱟᱹ
ᱱᱳᱵᱽᱵᱳᱭ ᱡᱤᱨᱟᱹ ᱥᱮ ᱡᱤᱨᱟᱹ᱾
ᱱᱚᱵᱽᱵᱳᱭ ᱡᱤᱨᱟᱹ᱾
ᱵᱳ ᱡᱤᱭᱟᱹᱱ
ᱦᱳᱭ᱾
ᱚ ᱚᱸᱰᱮ ᱵᱚᱞᱮ ᱡᱤᱨᱟᱹᱜ ᱜᱮ ᱠᱷᱟᱹᱞᱤ ᱢᱮᱱᱟᱜ-ᱟ ᱵᱟ
ᱚᱸᱻ
ᱟᱨ ᱱᱚᱛᱮ ᱥᱚᱢᱯᱟᱜ, ᱜᱩᱴᱤ ᱥᱚᱨᱱᱚ, ᱥᱚᱨᱱᱚ ᱡᱤᱨᱟᱹᱝ, ᱥᱩᱱᱤᱣᱟᱨ
ᱟᱞᱮ ᱟᱞᱮ ᱫᱚ ᱢᱤᱥᱟᱞ ᱛᱮᱞᱮ ᱨᱚᱦᱚᱭᱟ ᱟᱨ ᱯᱟᱴᱟ ᱜᱚᱰᱟ ᱞᱟᱹᱜᱤᱫ ᱫᱚ ᱡᱤᱨᱟᱹ᱾ ᱟᱨ ᱮᱢᱱᱤ ᱯᱨᱩᱛᱤ ᱠᱷᱮᱛ ᱠᱚᱨᱮ ᱫᱚ ᱚᱱᱟ ᱪᱚᱞᱞᱤᱥ ᱪᱚᱨᱚᱱᱟᱵᱷᱚᱭᱮᱥ ᱥᱚᱨᱱᱚ᱾
ᱦᱩᱸ᱾
ᱤᱱᱟ ᱠᱚ ᱜᱮ᱾
ᱚ ᱡᱤᱨᱟᱹ ᱯᱟᱴᱟ ᱜᱳᱰᱟ ᱠᱚ ᱦᱩᱭ ᱟᱠᱟᱱ ᱜᱮᱭᱟ᱾
ᱦᱩᱸ ᱦᱮᱸ ᱦᱩᱭ ᱠᱟᱱ ᱜᱮ ᱡᱟᱜᱮ ᱡᱮ ᱫᱟᱜ ᱫᱟᱜ ᱫᱟᱜᱛᱮ ᱜᱚᱡ ᱩᱛᱟᱹᱨ ᱠᱟᱱᱟ ᱯᱷᱟᱴᱟ ᱠᱚ ᱚᱠᱟ ᱫᱚ᱾
ᱚ ᱱᱤᱭᱟᱹ ᱵᱟᱨ ᱯᱟᱴ ᱵᱟᱝ ᱦᱩᱭ ᱟᱠᱟᱱᱟ ᱥᱮᱨᱚᱠᱚᱢ ᱠᱤᱱᱛᱩ ᱫᱟᱢᱚᱜ-ᱟ᱾
ᱦᱮᱸ᱾ ᱟᱯᱮ ᱥᱮᱫ ᱪᱮᱫ ᱠᱟᱫᱟᱢ ᱡᱤᱨᱟᱹ?
ᱡᱤᱨᱟᱹ ᱡᱤᱱᱤᱛ ᱫᱚ ᱪᱮᱫ ᱞᱮᱠᱟ ᱱᱤᱛᱚᱜ ᱫᱚ ᱵᱟᱠᱚ ᱟᱹᱠᱷᱨᱤᱧ ᱮᱫᱟ ᱱᱤᱛᱚᱜ ᱫᱚ ᱡᱚᱢ ᱦᱩᱭᱩᱜ-ᱟ ᱱᱤᱛᱚᱜ ᱫᱚ ᱟᱹᱠᱷᱨᱤᱧ ᱨᱮᱱᱟᱜ ᱥᱚᱢᱚᱭ ᱵᱟᱹᱱᱩᱜ-ᱟ ᱛᱟᱯᱚᱨ ᱥᱚᱵᱽᱡᱤ ᱠᱚ ᱟᱵᱟᱫ ᱥᱟᱵᱟᱫ ᱦᱩᱭᱩᱜ ᱜᱮᱭᱟ ᱚᱱᱟ ᱠᱚᱨᱮ
ᱦᱮᱸ ᱢᱮᱱᱟᱜ ᱜᱮᱭᱟ ᱤᱱᱟᱹ ᱠᱚᱨᱮ ᱟᱵᱟᱫᱟᱣ ᱵᱟᱲᱟᱭ ᱫᱟᱞᱮ ᱦᱮᱸ ᱦᱮᱸ
ᱚ ᱪᱮᱫ ᱠᱚᱯᱮ ᱞᱟᱜᱟᱣ ᱵᱟᱲᱟᱭᱟ
ᱯᱚᱴᱚᱞ ᱠᱚ ᱡᱷᱤᱸᱜᱟᱹ ᱠᱚ ᱢᱟᱹᱨᱤᱪ ᱠᱚ
ᱦᱮᱸ ᱡᱚᱛᱚ ᱜᱮ ᱦᱩᱭᱩᱜ-ᱟ ᱛᱟᱦᱚᱞᱮ
ᱦᱮᱸ ᱡᱚᱛᱚ ᱜᱮ ᱦᱩᱭᱩᱜ-ᱟ
ᱦᱚᱸ ᱠᱚᱵᱤ ᱠᱚᱵᱤ
ᱦᱮᱸ ᱱᱤᱛᱚᱝ ᱫᱚ ᱚᱱᱟ ᱫᱚ ᱵᱟᱠᱚ ᱨᱚᱦᱚᱭ ᱠᱟᱜ-ᱟ ᱨᱚᱦᱚᱭ ᱫᱚ ᱱᱤᱛᱚᱝ ᱫᱚ ᱚᱱᱟ ᱥᱤᱡᱤᱱ ᱛᱟᱦᱮᱸ ᱞᱮᱱ ᱠᱷᱟᱱᱡ ᱠᱚ ᱨᱚᱦᱚᱭᱟ ᱟᱨᱠᱤ
ᱵᱟᱹᱨᱥᱟᱹ ᱡᱚᱠᱷᱚᱡ ᱠᱩᱞᱩ ᱠᱚ ᱨᱚᱦᱚᱭ ᱵᱟᱲᱟᱭ᱾ ᱟᱫᱚ ᱨᱤᱠᱥ ᱢᱮᱱᱟᱜ-ᱟ᱾
ᱦᱮᱸ ᱱᱤᱛᱚᱝ ᱫᱚ ᱨᱮᱥ ᱧᱚᱜ ᱜᱮᱭᱟ᱾
ᱛᱟᱦᱚᱞᱮ ᱦᱩᱲᱩ ᱨᱚᱦᱚᱭ ᱫᱚ ᱟᱣᱨᱤ ᱠᱚ ᱫᱷᱩᱨᱟᱹᱜ-ᱟ ᱵᱟᱝ?
ᱡᱟᱭᱥᱟ ᱡᱟᱜᱟ ᱫᱚᱠᱚ ᱫᱷᱩᱨᱟᱹᱣ ᱮᱱᱟ᱾ ᱟᱞᱮ ᱥᱮᱫ ᱫᱚ ᱟᱞᱮ ᱵᱟᱹᱭᱦᱟᱹᱲ ᱫᱚ ᱵᱟᱠᱚ ᱫᱷᱩᱨᱟᱹᱣ ᱟᱠᱟᱱᱟ᱾
ᱟᱭᱳ ᱦᱚᱲ ᱛᱤᱱᱟᱹᱜ ᱠᱟᱛᱮ ᱚᱱᱛᱮ? ᱛᱤᱱᱥᱚ
ᱛᱮ ᱪᱷᱚᱥᱚ ᱥᱟᱛᱥᱚ ᱟᱫᱚ ᱟᱴᱥᱚ ᱪᱟᱞᱟᱜ ᱠᱟᱱᱟ ᱦᱮᱸ
ᱟᱭᱳ ᱦᱚᱲ ᱟᱭᱳ ᱦᱚᱲ ᱫᱤᱱᱨᱮ
ᱦᱮᱸ ᱟᱭᱳ ᱦᱚᱲ
ᱫᱤᱱ ᱨᱮ ᱩᱱᱟᱹᱜ ᱫᱟᱢ
ᱥᱮᱛᱟᱜ ᱨᱮ ᱪᱟᱞᱟᱜ ᱠᱟᱱᱟ ᱠᱚ᱾ ᱦᱮᱸ ᱟᱯᱮ
ᱥᱟᱲᱥᱚ ᱟᱨ ᱱᱚᱴᱟ ᱱᱚᱴᱟ ᱠᱚ ᱪᱟᱞᱟᱜ ᱠᱟᱱᱟ
ᱚᱸ ᱦᱩᱸ ᱟᱨ ᱥᱩᱫᱩ ᱥᱮᱛᱟᱜ ᱨᱮ
ᱚᱻ ᱵᱤᱨᱤᱫ ᱛᱩᱫ ᱛᱚᱨᱟ ᱵᱟᱝ
ᱥᱮᱛᱟᱜ ᱨᱮᱠᱚ ᱪᱟᱞᱟᱣ ᱟᱞᱮ ᱥᱮᱫ ᱫᱚ ᱦᱮᱸ ᱦᱮᱸ ᱪᱟᱞᱟᱜ ᱡᱷᱟᱹᱞ ᱜᱮᱭᱟ ᱥᱮ ᱟᱫᱚ ᱪᱮᱫ ᱛᱮ ᱠᱚ ᱪᱟᱜᱼᱟ ᱪᱟᱞᱟᱜ
ᱵᱟᱭ ᱪᱟᱥ ᱟᱵᱟᱛ ᱵᱟᱝ ᱟᱡᱚᱢᱚᱜ ᱠᱟᱱᱟ ᱟᱹᱣᱨᱞᱮ ᱟᱹᱠᱷᱨᱤᱧᱚᱜ ᱜᱮᱭᱟ ᱚᱱᱟᱫᱚ ᱦᱩᱲᱩ ᱦᱩᱲᱩ ᱠᱚᱞᱮ ᱨᱚᱦᱚᱭᱟ᱾ ᱦᱩᱲᱩ ᱠᱚᱞᱮ ᱨᱚᱦᱚᱭᱟ ᱡᱚᱛᱚ ᱞᱟᱥᱴᱮ ᱨᱮ ᱚᱱᱟᱞᱮ ᱤᱭᱟᱹᱭᱟ ᱤᱭᱟᱹ ᱛᱟᱞᱮ ᱯᱟᱴᱟ ᱫᱚ᱾
ᱚ ᱟᱨ ᱛᱤᱱᱟᱹᱜ ᱫᱤᱱ ᱯᱚᱨᱮ ᱢᱮᱱᱟᱜ ᱵᱮᱱᱟ ᱱᱚᱣᱟ ᱨᱮ ᱡᱚᱲᱟᱣ ᱫᱚ᱾
ᱟᱭᱢᱟ ᱫᱤᱱ ᱠᱷᱚᱡ ᱜᱮ ᱟᱫᱚ ᱴᱟᱭᱤᱢ ᱵᱟᱹᱞᱤᱧ ᱧᱟᱢ ᱮᱫᱟ ᱯᱷᱳᱱ ᱨᱮᱱᱟᱜ ᱡᱟᱦᱟᱸᱭ ᱥᱟᱣ ᱛᱮ ᱜᱚᱞᱯᱚ ᱴᱟᱭᱤᱢ ᱵᱟᱹᱞᱤᱧ ᱧᱟᱢ ᱠᱟᱹᱢᱤᱛᱮ ᱚᱠᱟᱨᱮᱵᱮᱱ ᱯᱷᱳᱱᱟ᱾
ᱯᱟᱸᱪ
ᱟᱫᱚ ᱛᱮᱦᱮᱧ ᱫᱚᱞᱤᱧ ᱢᱮᱱᱫᱟ ᱯᱷᱳᱱ ᱠᱟᱜ ᱞᱮᱜᱮᱞᱤᱧ ᱛᱮᱦᱤᱧ ᱫᱚᱞᱤᱧ ᱢᱮᱱ ᱮᱫᱟ ᱯᱷᱳᱱ ᱠᱟᱜ ᱞᱮᱜᱮᱞᱤᱧ ᱥᱮ ᱦᱮᱸ ᱱᱤᱭᱚᱢ ᱠᱟᱹᱱᱩᱱ ᱵᱷᱟᱞᱚᱭ ᱦᱩᱭᱱᱟ
ᱟᱪᱪᱷᱟ ᱦᱮᱸ ᱦᱟᱱᱟ ᱱᱚᱣᱟ ᱵᱟᱵᱮᱱ ᱤᱭᱟᱹ ᱫᱟᱲᱮᱭᱟᱜᱼᱟ ᱨᱚᱲ ᱫᱟᱲᱮᱭᱟᱜᱼᱟ᱾
ᱦᱮᱸ ᱚᱱᱟ ᱛᱮᱢᱟ ᱵᱟᱹᱞᱤᱧ ᱯᱷᱳᱱᱮᱫ ᱠᱟᱱ ᱛᱟᱦᱮᱸᱫ᱾ ᱦᱮᱸ ᱵᱟᱝ ᱦᱩᱭᱩᱜᱼᱟ, ᱚᱱᱟᱛᱮᱢᱟ ᱵᱟᱹᱞᱤᱧ ᱯᱷᱳᱱᱮᱫ ᱠᱟᱱ ᱛᱟᱦᱮᱸᱫ, ᱢᱮᱱᱫᱟ ᱠᱟᱹᱢᱤᱭᱟᱢ ᱨᱮ ᱟᱨ ᱦᱚᱲ ᱠᱚ ᱦᱳᱭ ᱦᱚᱲ ᱠᱚ ᱛᱟᱦᱮᱱᱟ ᱟᱢᱯᱷᱮᱰ ᱨᱮ ᱟᱫᱚ ᱩᱱᱠᱩ ᱵᱟᱠᱷ ᱵᱟᱠᱚ ᱨᱚᱲᱯᱷᱤᱨ?
ᱢᱟ ᱟᱢ ᱢᱚᱛᱚᱢ ᱜᱟᱞᱢᱟᱨᱟᱜᱼᱟ ᱡᱮ ᱢᱮᱛᱟᱢᱟ ᱦᱚᱲᱚᱲ ᱫᱚ ᱟᱵᱟᱨ ᱱᱩᱭ ᱫᱚ ᱚᱠᱚᱭ ᱛᱩᱞᱟᱹᱭ ᱨᱚᱲ ᱫᱟ?
ᱦᱮᱸ
ᱱᱤᱭᱟᱹ ᱵᱟᱨ
ᱤᱭᱟᱹ ᱟᱢᱟ ᱵᱟᱵᱟᱭ ᱩᱱᱟᱹᱜ ᱢᱟ ᱟᱞᱮ ᱥᱮ ᱰᱩᱵᱳ ᱰᱩᱵᱳ ᱯᱷᱮᱨ
ᱦᱮᱸ ᱵᱷᱟᱜᱤ ᱫᱟᱜ ᱮᱫᱟ ᱵᱷᱟᱜᱤ ᱫᱟᱜ ᱮᱫᱟ ᱠᱤᱱᱛᱩ ᱦᱩᱰᱩᱨ ᱦᱚᱸ ᱠᱤᱱ ᱫᱚ ᱵᱟᱹᱤᱧ ᱦᱩᱰᱩᱨᱫᱟ ᱟᱵᱟᱨ᱾ ᱠᱮᱫᱮᱢ ᱠᱮᱫᱮᱢ ᱛᱟᱦᱮᱱᱟ ᱪᱠᱟᱢ ᱛᱟᱦᱮᱱᱟ ᱯᱟᱛᱷᱟ ᱨᱮᱫᱚ ᱚᱱᱠᱟ ᱦᱩᱰᱩᱨ ᱨᱮ ᱫᱟᱜ ᱫᱚ
ᱵᱟᱠᱩ ᱛᱟᱦᱮᱱ ᱠᱷᱟᱱ ᱫᱚ
ᱵᱷᱟᱜᱤ ᱦᱩᱰᱩᱨ ᱮᱫᱟᱭ ᱱᱤᱭᱟᱹ ᱵᱟᱨ ᱟᱨ ᱯᱨᱚᱛᱷᱚᱢ ᱠᱷᱚᱡ ᱜᱮ ᱫᱟᱜ ᱠᱤᱱᱛᱩ
ᱟᱹᱰᱤ ᱦᱩᱰᱩᱨ ᱮᱫᱟᱭ ᱱᱤᱭᱟᱹ ᱵᱟᱨ ᱟᱨ ᱯᱨᱚᱛᱷᱚᱢ ᱠᱷᱚᱱ ᱜᱮ ᱦᱩᱸ ᱞᱟᱦᱟ ᱠᱷᱚᱱᱚᱡ ᱫᱟᱜᱟᱭ ᱦᱮᱸᱥᱮ᱾
ᱦᱮᱸ ᱟᱠᱚᱭ ᱢᱟᱭ ᱫᱟᱜᱮᱜ ᱠᱟᱱ ᱠᱟᱡᱟᱠ᱾
ᱱᱚᱛᱮ ᱢᱟᱭ ᱛᱮᱤᱦᱤᱧ ᱧᱤᱫᱟ ᱫᱟᱜ ᱮᱫᱟᱣ ᱟᱯᱮᱥᱮᱫ? ᱧᱤᱫᱟᱹ ᱚᱱᱠᱟ ᱫᱚ ᱵᱟᱭ ᱫᱟᱜ ᱟᱫ᱾ ᱦᱩᱸ ᱱᱚᱛᱮ ᱫᱟᱜ ᱠᱟᱫᱟ? ᱫᱟᱜ ᱠᱮᱫᱟᱭ ᱱᱚᱛᱮᱫ ᱫᱚ ᱵᱷᱟᱞᱮ ᱜᱤ᱾
ᱟᱨ ᱛᱤᱱᱟᱹᱜ ᱜᱟᱹᱲᱤ ᱨᱚ
ᱛᱤᱱᱟᱮ ᱜᱷᱟᱹᱲᱤᱪ ᱨᱚᱯᱲ ᱦᱩᱭᱩᱜᱼᱟ ᱦᱮᱸ ᱵᱟᱨᱚ ᱢᱤᱱᱤᱴ ᱨᱚᱯᱚᱲ ᱦᱩᱭᱩᱜᱼᱟ᱾ ᱟᱫᱚ ᱟᱡ ᱛᱮᱜᱮ ᱜᱷᱟᱴᱟᱵ
ᱟᱡ ᱛᱮᱜᱮ ᱠᱟᱴᱟ ᱟ ᱵᱟᱝ
ᱦᱟᱹᱭ
ᱴᱟᱴᱤᱭᱮ ᱯᱚᱴᱮᱫ
ᱪᱤᱠᱟᱹᱭᱱᱟ?
ᱥᱚᱵᱽᱡᱤ ᱠᱚ ᱫᱟᱢ ᱚᱱᱛᱮ ᱪᱮᱫ ᱞᱮᱠᱟ? ᱥᱚᱵᱡᱤ ᱠᱚ ᱫᱟᱢ ᱪᱮᱫ ᱞᱮᱠᱟ ᱚᱱᱛᱮ?
ᱴᱟᱯ-ᱴᱟᱯ ᱱᱚᱛᱛᱮ ᱵᱷᱟᱞᱚ ᱜᱮ ᱫᱟᱢ
ᱯᱚᱴᱚᱞ ᱠᱚ
ᱯᱚᱴᱚᱞ ᱫᱟᱢ ᱫᱚ ᱵᱟᱹᱱᱩᱜᱼᱟ
ᱦᱮᱸ ᱯᱚᱴᱳᱞ ᱢᱟ ᱵᱟᱹᱱᱩᱜᱼᱟ ᱠᱚᱢ ᱠᱚ ᱞᱟᱹᱭᱮᱫ ᱠᱟᱱ
ᱠᱩᱵᱤ ᱛᱤᱨᱤᱥ ᱴᱟᱠᱟ ᱠᱟᱛᱮᱫ ᱠᱮᱡᱤ
ᱯᱟᱹᱭ ᱠᱟᱹᱲᱤᱱᱟ
ᱪᱤᱱᱟᱜ ᱦᱮᱸ ᱯᱟᱹᱭᱠᱟᱹᱲᱤ
ᱟᱯᱮ ᱫᱚ ᱪᱮᱫ ᱠᱚᱯᱮ ᱞᱟᱜᱟᱣ ᱠᱟᱫᱟ ᱛᱚᱵᱮ
ᱟᱞᱮ ᱢᱟᱹᱨᱤᱪ ᱞᱮ ᱮᱨ ᱤᱭᱟᱹ ᱢᱟᱹᱨᱤᱪ ᱞᱮ ᱨᱚᱦᱚᱭ ᱠᱟᱫᱟ᱾
ᱦᱮᱸ
ᱯᱚᱴᱳᱞ ᱨᱮ ᱨᱚᱦᱚᱭ ᱠᱟᱫᱟ,
ᱵᱮᱸᱜᱟᱲ
ᱵᱮᱸᱜᱟᱲ ᱫᱚ ᱵᱟᱞᱮ ᱨᱚᱦᱚᱭ ᱠᱟᱫᱟ᱾
ᱚ ᱠᱩᱢᱰᱟ ᱰᱷᱮᱬᱚᱥ ᱠᱩᱢᱲᱟᱹ ᱰᱷᱮᱸᱲᱚᱥ ᱚᱱᱟ ᱠᱚᱫᱚ ᱵᱟᱝ?
ᱚᱱᱟ ᱠᱚᱫᱚ ᱵᱟᱞᱮ ᱨᱚᱦᱚᱭ ᱠᱟᱫᱟ ᱾
ᱚ ᱟᱨ ᱯᱟᱴᱟ ᱛᱤᱱᱟᱹᱜ ᱜᱟᱱ ᱯᱮ ᱞᱟᱜᱟᱣ ᱠᱟᱫᱟ?
ᱯᱟᱴᱟ ᱚᱝᱠᱟ ᱢᱤᱫ ᱵᱤᱜᱷᱟ ᱜᱟᱱ ᱞᱮᱠᱟ ᱞᱟᱝ ᱨᱚᱦᱚᱭᱟ ᱮ ᱮᱨ ᱜᱟᱫᱟ ᱨᱮ
ᱢᱤᱫ ᱵᱤᱜᱷᱟᱹ ᱟᱭᱢᱟ
ᱯᱟᱨ
ᱟᱡᱚᱢ ᱠᱮᱫᱟ ᱵᱮᱱ? ᱟᱵᱮᱱ ᱵᱟᱵᱮᱱ ᱨᱚᱦᱚᱭ ᱠᱟᱫᱟ, ᱮ ᱵᱟᱵᱮᱱ ᱮᱨ ᱠᱟᱫᱟ ᱵᱮᱱ?
ᱦᱮᱸ ᱠᱟᱛᱮᱫ ᱯᱟᱴ ᱛᱷᱚᱲᱟ, ᱰᱷᱮᱸᱲᱚᱥ ᱛᱷᱚᱲᱟ, ᱯᱚᱴᱚᱞ ᱛᱷᱚᱲ, ᱟ ᱢᱟᱹᱨᱤᱪ ᱛᱷᱚᱲᱟ
ᱦᱚᱸ ᱦᱚᱸ ᱦᱚᱸ
ᱟᱨᱦᱚᱸ ᱟᱠᱷ ᱛᱷᱚᱲᱟᱜᱟᱱ ᱤᱛᱟᱹ ᱞᱮ ᱨᱚᱦᱚᱭ ᱠᱟᱫᱟ
ᱟᱞᱮ ᱢᱟ ᱚᱱᱟ ᱚᱱᱟ ᱠᱚ ᱡᱟᱭᱜᱟ ᱨᱮᱚᱦᱚᱭ ᱚᱠᱟ ᱠᱚᱠᱚ ᱥᱚᱵᱡᱤ ᱠᱚ ᱟᱵᱟᱫᱟᱟᱭ ᱚᱱᱟ ᱠᱚ ᱡᱟᱭᱜᱟ ᱨᱮᱢᱟ, ᱤᱭᱟᱹ ᱯᱟᱴᱟ ᱞᱮ ᱨᱟᱠᱟᱵ ᱫᱟ ᱦᱩᱸ ᱦᱩᱸ
ᱦᱩᱭ ᱵᱟᱝ ᱦᱩᱭ ᱟᱠᱟᱱᱟ ᱱᱮ ᱵᱟᱨ ᱯᱟᱛᱟ ᱫᱚ
ᱟᱹᱱᱟᱨᱤ ᱩᱛᱩ ᱫᱚ ᱦᱩᱭ ᱠᱟᱱ ᱜᱮᱭᱟ ᱚᱱᱟ ᱵᱟᱲᱜᱤ ᱠᱟᱱᱟ ᱛᱚ ᱩᱥᱩᱞ ᱧᱚᱜ ᱜᱮᱭᱟ ᱚᱱᱟ ᱫᱚ ᱦᱩᱭ ᱠᱟᱱᱟ ᱾ ᱦᱮᱸ
ᱦᱩᱲᱩ ᱟᱨ
ᱦᱮᱸ